ᱦᱮᱞᱳ᱾
ᱦᱮᱸ ᱜᱚᱝᱠᱮ ᱡᱚᱦᱟᱨ ᱜᱮ, ᱦᱮᱸ᱾
ᱛᱚ ᱱᱟᱯᱟᱭ ᱵᱟᱲᱟ ᱜᱮᱭᱟ ᱵᱮᱱ?
ᱦᱳᱭ ᱱᱟᱯᱟᱭ ᱵᱟᱲᱟ ᱜᱤ, ᱟᱯᱮ ᱜᱤ?
ᱦᱳᱭ ᱟᱞᱮ ᱦᱚᱸ ᱱᱟᱯᱟᱭ ᱵᱟᱲᱟ ᱜᱮ ᱥᱟᱶᱛᱮ ᱚᱲᱟᱜ ᱨᱮᱱ ᱦᱚᱲ ᱦᱚᱸ ᱱᱟᱯᱟᱭ ᱵᱟᱲᱟ ᱜᱮ ᱢᱮᱱᱟᱜ ᱵᱟᱲᱟ ᱠᱚᱛᱟ ᱞᱮᱭᱟ᱾ ᱪᱟᱸᱫᱚ ᱵᱟᱵᱟᱣᱟᱜ ᱫᱟᱭᱟ ᱟᱥᱤᱨᱵᱟᱫᱽ ᱛᱮ ᱟᱨ ᱱᱚᱝᱠᱟ ᱜᱮ ᱡᱟᱛᱮ ᱡᱮᱢᱚᱱ ᱵᱚᱱ ᱛᱟᱦᱮᱱ ᱡᱚᱛᱚ ᱦᱚᱲ ᱛᱚ ᱱᱚᱣᱟ ᱜᱮ ᱪᱟᱸᱫᱚ ᱵᱚᱸᱜᱟ ᱴᱷᱮᱱ ᱵᱚᱱ ᱱᱮᱦᱚᱨ ᱡᱚᱸᱦᱟᱨᱟ᱾
ᱟᱪᱪᱷᱟ ᱟᱪᱪᱷᱟ ᱦᱳᱭ ᱵᱮᱥ ᱵᱚᱱ ᱛᱟᱦᱮᱸᱱ ᱢᱟ ᱚᱱᱠᱟ ᱜᱮ ᱵᱷᱟᱞᱮᱭᱟ᱾
ᱴᱷᱤᱠ ᱴᱷᱤᱠ ᱦᱳᱭ ᱵᱮᱥ ᱥᱮ ᱢᱚᱡᱽ ᱵᱚᱱ ᱛᱟᱦᱮᱱᱟ ᱛᱚᱵᱮ ᱥᱮᱱ ᱵᱚᱱ ᱠᱟᱹᱢᱤ ᱡᱚᱝᱟ᱾ ᱟᱨ ᱵᱟᱰᱟᱭ ᱜᱮᱭᱟ ᱵᱮᱱ ᱟᱵᱚ ᱢᱟ ᱟᱛᱮᱫ ᱤᱭᱟᱹ ᱠᱟᱹᱢᱤ ᱠᱟᱛᱮ ᱥᱮ ᱠᱷᱟᱴᱟᱣ ᱠᱟᱛᱮ ᱡᱚᱢ ᱦᱚᱲ ᱠᱟᱱᱟ ᱵᱚᱱ ᱛᱚ ᱦᱚᱲᱢᱚ ᱡᱩᱫᱤ ᱵᱮᱥ ᱵᱟᱭ ᱛᱟᱦ ᱛᱟᱦᱮᱱ ᱛᱟᱵᱚᱱᱟ ᱛᱚ ᱦᱟᱸᱜ ᱪᱤᱠᱟᱛᱮᱵᱚᱱ ᱠᱟᱹᱢᱤᱭᱟ?
ᱦᱩᱸ᱾
ᱟᱨ ᱛᱚᱵᱮ ᱜᱚᱝ ᱠᱮ ᱢᱮᱱᱮᱫ ᱠᱟᱱᱟᱞᱤᱧ ᱟᱵᱮᱱ ᱴᱷᱮᱡ ᱦᱟᱸᱜ ᱛᱷᱚᱲᱟ ᱵᱮᱠᱜᱨᱟᱣᱩᱱᱰ ᱥᱟᱣᱩᱱᱰ ᱦᱤᱡᱩᱜ ᱠᱟᱱᱟ ᱦᱟᱸᱜ ᱛᱚ ᱚᱱᱟ ᱫᱚ ᱦᱟᱸᱜ ᱛᱷᱚᱲᱟ ᱠᱚᱱᱴᱨᱳᱞ ᱵᱮᱱ᱾
ᱵᱮᱠᱜᱨᱟᱣᱩᱱᱰ ᱥᱟᱣᱩᱱᱰ ᱦᱤᱡᱩᱜ ᱠᱟᱱᱟ?
ᱴᱷᱤᱠ᱾
ᱛᱚᱵᱮ ᱦᱮᱸ ᱪᱮᱫ ᱵᱮᱱ ᱪᱮᱠᱟᱭᱮᱫ ᱠᱟᱱᱟ ᱛᱚᱵᱮ ᱱᱤᱛᱚᱜ ᱫᱚ?
ᱦᱳᱭ ᱫᱩᱲᱩᱵ ᱠᱟᱱᱟ ᱞᱤᱧ ᱱᱤᱛᱚᱜ ᱫᱚ᱾
ᱟᱪᱪᱷᱟ᱾ ᱛᱚᱵᱮ ᱟᱯᱮ ᱥᱮᱫ ᱫᱚ ᱦᱟᱸᱜ ᱵᱚᱨᱛᱚᱢᱟᱱ ᱫᱚ ᱦᱟᱸᱜ ᱪᱮᱫ ᱞᱮᱠᱟᱭ ᱫᱟᱜ ᱮᱫᱟ? ᱫᱟᱜ ᱡᱟᱹᱲᱤ ᱠᱚ᱾
ᱱᱚᱛᱮᱫ ᱫᱚ ᱠᱤᱪᱷᱩ ᱫᱤᱱ ᱞᱟᱦᱟᱭ ᱫᱟᱜ ᱞᱮᱫᱟ ᱱᱤᱛᱚᱜ ᱫᱚ ᱵᱚᱱᱫᱚ ᱠᱟᱜ-ᱟ ᱱᱮᱛᱚᱜ ᱫᱚ ᱵᱚᱱᱠᱟᱜ-ᱟ ᱵᱟᱭ ᱫᱟᱜ ᱫᱟ᱾
ᱟᱞᱮ ᱥᱮᱜ ᱦᱚᱸ ᱠᱤᱪᱷᱩ ᱫᱤᱱ ᱞᱟᱦᱟ ᱢᱟᱱᱮ ᱫᱟᱜ ᱵᱟᱲᱟ ᱞᱮᱫᱟᱭ ᱛᱚ ᱫᱟᱜ ᱵᱟᱲᱟ ᱠᱟᱛᱮᱫ ᱢᱟᱱᱮ ᱟᱫᱚ ᱠᱟᱯᱷᱤ ᱜᱟᱱ ᱜᱮ ᱦᱩᱲᱩ ᱠᱚᱞᱮ ᱨᱚᱦᱚᱭ ᱵᱟᱲᱟ ᱠᱮᱫᱟ ᱛᱚ ᱨᱚᱦᱚᱭ ᱟᱫᱽᱨᱟ ᱵᱟᱲᱟ ᱠᱮᱫᱟᱞᱮ ᱛᱚᱵᱮ ᱚᱱᱟ ᱛᱟᱭᱚᱢ ᱢᱟ ᱮᱱᱛᱮ ᱥᱤᱛᱩᱝ ᱠᱮᱫᱟᱭ᱾
ᱦᱩᱸ
ᱛᱚ ᱥᱤᱛᱩᱝ ᱠᱮᱜ ᱠᱷᱟᱡ ᱫᱚ ᱚᱱᱮ ᱠᱚ ᱢᱮᱱᱟ ᱟᱫᱽᱨᱟᱣ ᱢᱟᱞᱮ ᱟᱫᱽᱨᱟᱣ ᱠᱟᱜ ᱜᱟᱹᱪᱷᱤ ᱢᱟᱞᱮ ᱛᱩᱫ ᱟᱸ ᱤᱭᱟᱹᱣ ᱜᱚᱫᱟ ᱛᱚ ᱚᱱᱟ ᱢᱟ ᱦᱟᱸᱜ ᱵᱟ ᱛᱟᱭᱚᱢ ᱛᱮ ᱢᱟᱛᱚ ᱫᱟᱜ ᱟᱸᱡᱮᱫ ᱞᱮᱠᱷᱟᱱᱡ ᱢᱟ ᱚᱱᱟ ᱜᱟᱹᱪᱷᱤ ᱦᱚᱸ ᱢᱟᱱᱮ ᱟᱹᱰᱤ ᱢᱩᱥᱠᱤᱞ
ᱦᱩᱸ
ᱢᱟᱱᱮ ᱨᱚᱦᱚᱭ ᱡᱟᱭᱜᱟ ᱢᱟ ᱵᱟᱹᱱᱩᱜᱼᱟ ᱛᱚ ᱚᱱᱟ ᱫᱷᱩᱲᱤ ᱚᱛ ᱨᱮ ᱫᱚ ᱛᱚ ᱵᱟᱝ ᱨᱚᱦᱚᱭᱚᱜ ᱫᱚ ᱢᱚᱡᱽ ᱥᱟᱸᱦᱤᱡ᱾ ᱞᱚᱥᱚᱫ ᱡᱟᱹᱨᱩᱲᱟ ᱛᱚ ᱚᱱᱟ ᱠᱷᱟᱹᱛᱤᱨ ᱛᱮ ᱟᱹᱰᱤ ᱴᱮᱱᱥᱚᱱ ᱨᱮ ᱢᱮᱱᱟᱜ ᱞᱮᱭᱟ ᱜᱚᱢᱠᱮ ᱡᱮ᱾ ᱪᱮᱫ ᱞᱮᱠᱟ ᱵᱮᱱ ᱢᱮᱱᱟ ᱟᱫᱚᱞᱮ ᱡᱟᱜᱟᱣ ᱫᱚᱦᱚ ᱠᱟᱫᱟᱭ ᱦᱟᱸᱜ, ᱟᱫᱚ ᱦᱟᱸᱜ ᱚᱠᱟ ᱦᱤᱞᱳᱜ ᱮ ᱫᱟᱜ ᱟᱵᱚᱱ ᱠᱟᱱᱟ ᱩᱱ ᱦᱤᱞᱳᱜ ᱢᱟᱱᱮ
ᱟᱪᱪᱷᱟ ᱟᱪᱪᱷᱟ᱾
ᱨᱚᱦᱚᱭᱟ ᱱᱚᱝᱠᱟ᱾
ᱦᱩᱸ
ᱟᱫᱚ ᱛᱮᱦᱮᱧ ᱦᱚᱸ ᱱᱚᱜᱼᱚᱭ ᱟᱹᱰᱤ ᱫᱚᱢᱮ ᱜᱮᱭ ᱥᱤᱛᱩᱝ ᱠᱟᱫᱟ, ᱛᱚᱵᱮ ᱫᱟᱜ ᱫᱚ ᱵᱟᱹᱱᱩᱜᱼᱟ ᱦᱟᱸᱜ ᱛᱚᱵᱮ ᱫᱟᱜ ᱢᱟ ᱡᱟᱹᱨᱩᱲ ᱠᱟᱱᱟ ᱾ ᱛᱚᱵᱮ ᱫᱟᱢ ᱢᱟ ᱵᱟᱹᱱᱩᱜᱼᱟ, ᱦᱚᱞᱟ ᱦᱚᱭ ᱫᱟᱜ ᱞᱮᱜ ᱜᱮᱭᱟ᱾ ᱛᱚ ᱚᱱᱮ ᱚᱱᱠᱟ ᱛᱷᱚᱲᱟ ᱛᱷᱚᱲᱟᱭ ᱫᱟᱜ ᱞᱮᱫᱟ ᱛᱚᱵᱮ ᱚᱱᱟ ᱫᱟᱜ ᱫᱚ ᱵᱟᱝ ᱦᱩᱭ ᱞᱮᱱᱟ ᱾
ᱚᱸ ᱜᱮᱭᱟ ᱟᱪᱪᱷᱟ ᱾
ᱢᱮᱱᱮᱫ ᱠᱟᱱᱟᱞᱤᱧ ᱟᱯᱮ ᱥᱮᱫ ᱫᱚ ᱦᱟᱸᱜ ᱜᱚᱢᱠᱮ ᱩᱛᱩ ᱡᱤᱱᱤᱥ ᱠᱚ ᱵᱟᱝ ᱪᱮᱫ ᱠᱚᱯᱮ ᱨᱚᱦᱚᱭ ᱜᱮᱭᱟ ᱦᱟᱸᱜ?
ᱦᱳᱭ ᱪᱟᱥ ᱵᱟᱲᱟᱭ ᱜᱮᱭᱟᱞᱮ ᱥᱚᱵᱡᱤ
ᱟᱪᱪᱷᱟ ᱪᱮᱫ ᱪᱮᱫ ᱠᱚ ᱵᱟᱝ ᱛᱷᱚᱲᱟ ᱞᱮ
ᱵᱮᱝᱜᱟᱲ ᱵᱮᱝᱜᱟᱲ ᱠᱚ ᱠᱟᱞᱞᱟ ᱠᱚ
ᱨᱚᱲ ᱦᱟᱸᱜ ᱟᱹᱰᱤ ᱵᱷᱤᱛᱨᱤ ᱨᱮ ᱟᱸᱡᱚᱢᱚᱜ ᱠᱟᱱ ᱛᱟᱵᱤᱱᱟ ᱾
ᱱᱚᱜᱼᱚᱭ ᱵᱮᱸᱜᱟᱲ, ᱠᱟᱨᱞᱟ, ᱯᱚᱴᱚᱞ
ᱦᱳᱭ᱾
ᱟᱨ ᱢᱟᱹᱨᱤᱪ ᱠᱩ ᱟᱨ ᱦᱚᱸ ᱟᱲᱟᱜ ᱠᱚ ᱜᱟᱹᱫᱷᱟᱹᱨᱤ ᱟᱲᱟᱜ ᱡᱮᱢᱚᱱ ᱢᱮᱱᱟᱜᱼᱟ ᱟᱨᱦᱚᱸ ᱟᱭᱢᱟ ᱠᱚ ᱥᱚᱵᱡᱤ᱾ ᱡᱮᱢᱚᱱ ᱵᱚᱨᱵᱩᱴᱤ ᱠᱚ ᱥᱚᱥᱟ ᱠᱚ᱾
ᱦᱳᱭ ᱟᱪᱪᱷᱟ᱾
ᱚᱱᱟ ᱠᱚᱦᱚᱸ ᱦᱩᱭ ᱵᱟᱲᱟᱜ ᱜᱮᱭᱟ ᱪᱟᱥ ᱱᱚᱛᱮ᱾
ᱟᱞᱮ ᱥᱮᱫ ᱦᱚᱸ ᱡᱮᱞᱮᱠᱟ ᱵᱮᱱ ᱢᱮᱱᱟ ᱵᱚᱨᱛᱚᱢᱟᱱ ᱚᱠᱟᱴᱟᱜ ᱥᱤᱡᱤᱱ ᱨᱮᱭᱟᱜ ᱢᱟᱱᱮ ᱟᱭᱢᱟ ᱜᱮ ᱪᱮᱫ ᱠᱚᱪᱚᱝ ᱞᱮ ᱨᱚᱦᱚᱭ ᱠᱟᱫᱟ ᱦᱟᱸᱜ ᱛᱷᱚᱲᱟ ᱛᱷᱚᱲᱟ ᱛᱮ᱾ ᱡᱮᱞᱮᱠᱟ ᱵᱮᱱ ᱢᱮᱱᱟ ᱡᱟᱹᱥᱛᱤ ᱜᱟᱱ ᱛᱮᱫᱚ ᱡᱷᱟᱴᱟ ᱨᱮᱭᱟᱜ ᱩᱛᱩ ᱡᱤᱱᱤᱥ ᱜᱮ ᱦᱟᱸᱜ᱾
ᱟᱪᱪᱷᱟ ᱠᱩᱢᱰᱷᱟᱹ ᱠᱚ ᱵᱟᱝ᱾
ᱠᱟᱨᱞᱟ ᱠᱚ ᱠᱩᱸᱱᱰᱷᱟᱹ ᱠᱚ ᱠᱚᱸᱰᱷᱟ ᱠᱚ ᱢᱮᱱᱟᱜᱼᱟ ᱱᱛᱮ ᱛᱟᱦᱮᱨ ᱠᱚ ᱡᱷᱤᱸᱜᱟᱹ ᱠᱚ ᱠᱩᱱᱫᱨᱤ ᱠᱚᱞᱮ ᱨᱚᱦᱚᱭ ᱵᱟᱲᱟᱣ ᱠᱟᱫᱟ᱾ ᱟᱨ ᱮᱢᱟᱱ ᱛᱮᱭᱟᱜ ᱦᱚᱸ ᱵᱟᱫ ᱵᱟᱠᱤ ᱠᱤ ᱵᱷᱤᱱᱰᱤ ᱠᱚᱞᱮ ᱨᱚᱦᱚᱭ ᱟᱠᱟᱫᱟ ᱤᱱᱟᱹ ᱠᱟᱛᱮᱫ ᱤᱭᱟᱹ ᱢᱟᱹᱨᱤᱪ ᱢᱟ ᱢᱮᱱᱟᱜ ᱜᱮᱭᱟ ᱦᱟᱸᱜ, ᱟᱨ
ᱚᱸ
ᱤᱭᱟᱹ ᱚᱱᱮ ᱵᱮᱸᱜᱟᱲ ᱟᱨ ᱚᱱᱠᱟ ᱜᱮ ᱴᱷᱮᱸᱜᱟ ᱥᱟᱹᱨᱩ᱾ ᱠᱚ ᱢᱮᱱᱟᱜ ᱵᱟᱲᱟ ᱜᱟᱛᱥ ᱞᱮᱭᱟ ᱦᱟᱸᱜ ᱯᱩᱠᱷᱨᱤ ᱟᱲᱤ ᱛᱮᱞᱮ ᱨᱚᱦᱚᱭ ᱵᱟᱲᱟᱣ ᱟᱠᱟᱫᱟ᱾ ᱚᱸᱰᱮ ᱫᱟᱜ ᱡᱮᱦᱮᱛᱩᱭ ᱧᱟᱢ ᱫᱟ ᱛᱚ᱾
ᱦᱩᱸ᱾
ᱛᱚ ᱱᱚᱝᱠᱟ ᱛᱚᱵᱮ ᱪᱟᱞᱟᱣᱟᱱ ᱵᱚᱪᱷᱚᱨ ᱫᱚ ᱦᱟᱸᱜ ᱟ ᱟᱹᱰᱤ ᱟᱭᱢᱟ ᱜᱮᱞᱮ ᱨᱚᱦᱚᱭ ᱞᱮᱫᱟ ᱟᱭᱢᱟ ᱜᱮ ᱦᱟᱸᱜ ᱪᱮᱫ ᱠᱚᱪᱚᱝ ᱟᱫᱚ ᱟᱠᱷᱨᱤᱧ ᱦᱚᱸᱞᱮ ᱟᱠᱷᱨᱤᱧ ᱯᱟᱲᱟᱣ ᱞᱮᱱ ᱜᱮᱟᱱ ᱛᱷᱚᱲᱟ ᱜᱟᱱ᱾
ᱦᱩᱸ᱾
ᱛᱚᱵᱮ ᱜᱚᱝᱠᱮ ᱟᱯᱮ ᱫᱚ ᱚᱱᱮ ᱠᱚ ᱢᱮᱱᱟ ᱟᱹᱠᱷᱨᱤᱧ ᱞᱮᱠᱟ ᱯᱮ ᱟᱹᱠᱷᱨᱤᱧ ᱥᱩᱢᱩᱝ ᱦᱚᱸᱯᱮ ᱪᱟᱥ ᱜᱮᱭᱟ ᱥᱮ ᱡᱚᱢ ᱥᱩᱢᱩᱝ ᱢᱚᱛᱚᱭ ᱜᱮ?
ᱦᱳᱭ ᱟᱠᱷᱨᱤᱧ ᱵᱟᱲᱟᱭ ᱜᱮᱭᱟᱞᱮ᱾ ᱛᱚ ᱟᱹᱰᱤ ᱰᱷᱮᱨ ᱫᱚ ᱮᱱᱦᱚᱸ ᱵᱟᱞᱮ ᱪᱟᱥᱟ᱾ ᱛᱚ ᱢᱚᱴᱟᱢᱩᱴᱤ ᱚᱱᱠᱟ ᱚᱱᱠᱟ ᱯᱚᱸᱫᱽᱨᱚ ᱠᱟᱴᱷᱟ ᱥᱮ ᱢᱤᱫ ᱵᱤᱜᱷᱟ ᱚᱱᱠᱟ ᱟᱹᱰᱤ ᱴᱷᱤᱠ ᱫᱚ ᱵᱟᱝ ᱮᱱᱦᱚᱸ
ᱦᱳᱭ᱾ ᱟᱞᱮ ᱦᱚᱸ ᱡᱮᱞᱮᱠᱟ ᱵᱮᱱ ᱢᱮᱱᱚᱜ ᱡᱚᱢ ᱥᱩᱢᱩᱝ ᱜᱮᱞᱮ ᱪᱟᱥᱟ ᱜᱚᱝᱠᱮ ᱟᱨ ᱚᱲᱟᱜ ᱨᱮᱢᱟ ᱦᱟᱸᱜ ᱦᱚᱲᱞᱮ ᱠᱚᱢᱟᱣ ᱜᱮᱭᱟ ᱛᱚᱵᱮ ᱵᱟᱡᱟᱨ ᱛᱮ ᱤᱫᱤ ᱦᱚᱸ ᱵᱟᱞᱮ ᱥᱚᱢᱚᱭᱚᱜ-ᱟ ᱚᱱᱟ ᱠᱤᱱᱟ ᱚᱠᱚᱭᱴᱟᱜ ᱵᱟᱡᱟᱨ ᱨᱮ ᱤᱫᱤᱭᱟ ᱛᱚ ᱵᱟᱡᱟᱨ ᱛᱮ ᱡᱟᱦᱟᱸᱭ ᱞᱮ ᱤᱫᱤ ᱞᱮᱠᱷᱟᱱ ᱚᱲᱟᱜ ᱚᱱᱚ ᱠᱟᱹᱢᱤ ᱢᱤᱫ ᱵᱟᱨ ᱡᱟᱹᱢᱦᱟᱹᱭᱚᱜ ᱠᱟᱱᱟ᱾ ᱛᱚ ᱚᱱᱟ ᱠᱷᱟᱹᱛᱤᱨ ᱛᱮ ᱡᱚᱢ ᱥᱩᱢᱩᱝ ᱜᱮᱞᱮ ᱪᱟᱥᱟ ᱟᱨ ᱛᱷᱚᱲᱟ ᱛᱷᱚᱲᱟ ᱛᱮ ᱛᱷᱳᱚᱲᱟ ᱛᱷᱚᱲᱟ ᱛᱮᱞᱮ ᱪᱟᱥᱟ᱾ ᱢᱟᱱᱮ ᱟᱭᱢᱟ ᱢᱟᱱᱮ ᱵᱷᱮᱨᱟᱭᱴᱤ ᱥᱮ ᱟᱭᱢᱟ ᱜᱮ ᱦᱟᱸᱜ ᱪᱮᱜ ᱠᱚᱪᱚᱝ ᱞᱮ ᱪᱟᱥᱟ᱾
ᱦᱩᱸ᱾
ᱟᱫᱚ ᱚᱱᱮ ᱠᱚ ᱢᱮᱱᱟ ᱵᱟᱡᱟᱨ ᱨᱮᱭᱟᱜ ᱵᱚᱥᱛᱩ ᱡᱮᱞᱮᱠᱟ ᱵᱚᱱ ᱡᱚᱢᱟ ᱛᱚ ᱟᱵᱮᱱ ᱦᱚᱸ ᱵᱮᱱ ᱵᱟᱰᱟᱭ ᱜᱮᱭᱟ ᱵᱟᱡᱟᱨ ᱨᱮᱭᱟᱜ ᱵᱚᱥᱛᱩ ᱫᱚ ᱵᱷᱮᱡᱟᱞᱤᱭᱟ ᱜᱮᱭᱟ ᱥᱮ ᱥᱟᱨ ᱠᱚ ᱞᱟᱜᱟᱣᱟᱜ ᱠᱟᱱᱟ᱾ ᱟᱨ ᱟᱵᱚ ᱚᱠᱟᱴᱟᱜ ᱢᱟᱱᱮ ᱟᱜ ᱱᱤᱡᱮᱨᱟᱜ ᱡᱟᱭᱜᱟ ᱠᱷᱚᱡ ᱵᱚᱱ ᱟᱨᱡᱟᱣ ᱡᱚᱝᱟᱱ ᱠᱟᱱ᱾ ᱛᱚᱵᱮ ᱚᱱᱟ ᱫᱚ ᱢᱟᱱᱮ ᱦᱮᱸ ᱨᱚᱠᱟ ᱵᱚᱱ ᱡᱚᱜ ᱜᱚᱫ ᱠᱟᱛᱮᱜ ᱵᱚᱱ ᱡᱚᱢ ᱫᱟᱲᱮᱭᱟᱜ ᱟᱨ ᱡᱮᱞᱮᱠᱟ ᱵᱮᱱ ᱢᱮᱱ ᱠᱮᱭᱟ ᱚᱸᱰᱮᱱᱟᱜ ᱤᱭᱟᱹ ᱟ ᱪᱮᱫ ᱠᱚ ᱢᱮᱱᱟ ᱟ ᱵᱷᱤᱴᱟᱢᱤᱱ ᱦᱚᱸ ᱟᱹᱰᱤ ᱯᱤᱭᱳᱨ ᱜᱮᱵᱤᱱ ᱧᱟᱢᱟ᱾ ᱛᱚ ᱚᱱᱮ ᱚᱱᱠᱟ ᱠᱟᱱᱟ᱾ ᱛᱚ ᱟᱹᱞᱤᱧ ᱫᱚ ᱚᱱᱟ ᱠᱷᱟᱹᱛᱤᱨ ᱛᱮᱞᱤᱧ ᱦᱩᱫᱤᱥᱚᱜᱼᱟ ᱠᱤᱨᱤᱧ ᱵᱟᱫ ᱠᱚ ᱵᱟᱲᱟ ᱠᱟᱛᱮ ᱱᱤᱡᱮᱨᱛᱮ ᱡᱚᱢ ᱞᱟᱹᱜᱤᱫ ᱫᱚ ᱱᱤᱡᱮᱨ ᱛᱮᱜᱮ ᱡᱟᱛᱮ ᱡᱮᱢᱚᱱ ᱵᱚᱱ ᱪᱟᱥ ᱡᱚᱝᱟᱱ᱾
ᱦᱳᱭ ᱦᱳᱭ ᱚᱱᱟᱜᱮ ᱵᱮᱥᱚᱜᱼᱟ ᱦᱟᱸ᱾ ᱴᱷᱤᱠ᱾ ᱟᱪᱪᱷᱟ ᱪᱮᱫ ᱠᱚᱵᱚᱱ ᱡᱚᱢ ᱞᱮᱠᱷᱟᱡ ᱟᱵᱚ ᱢᱚᱸᱡᱽ ᱵᱷᱟᱞᱤ ᱵᱚᱱ ᱛᱟᱦᱮᱸ ᱫᱟᱲᱮᱜ-ᱟ᱾ ᱡᱮᱢᱚᱱ ᱦᱚᱲᱢᱚ ᱥᱮᱠᱟᱛᱮ ᱡᱮᱢᱚᱱ ᱱᱩᱭ ᱨᱩᱣᱟᱹ ᱦᱟᱹᱥᱩ ᱠᱚ ᱵᱟᱝ ᱦᱮᱡ ᱟᱵᱚᱱ ᱥᱮᱨᱚᱠᱚᱢ᱾
ᱟᱹᱞᱤᱧ ᱫᱚ ᱡᱚᱛᱷᱟᱛ ᱠᱟᱛᱷᱟᱞᱤᱧ ᱢᱮᱱ ᱞᱮᱠᱷᱟᱱ ᱦᱚᱳᱭᱛᱳ ᱟᱵᱮᱱ ᱦᱚᱸ ᱟᱞᱚᱵᱮᱱ ᱟᱹᱰᱤᱥ ᱥᱚᱜ-ᱟ ᱢᱤᱫ-ᱵᱟᱨ ᱠᱟᱛᱷᱟ ᱞᱤᱧ ᱢᱮᱱᱟ᱾
ᱦᱳᱭ᱾
ᱛᱚᱵᱮ ᱜᱚᱢᱠᱮ ᱦᱮᱸ ᱟᱵᱚ ᱫᱚ ᱟᱵᱚ ᱢᱟᱱᱣᱟ ᱫᱚ ᱠᱟᱱᱟ ᱵᱚᱱ ᱢᱟᱱᱮ ᱡᱟᱹᱥᱛᱤ ᱠᱟᱭ ᱛᱮᱫᱚ ᱪᱮᱫ ᱞᱮᱠᱟ ᱵᱚᱱ ᱡᱚᱢᱟ ᱫᱟᱠᱟ ᱠᱚ ᱯᱤᱴᱷ ᱴᱷᱟᱹ ᱠᱚ, ᱩᱛᱩ ᱡᱤᱱᱤᱥ ᱠᱚ ᱢᱤᱫ ᱵᱟᱨ ᱡᱤᱱᱤᱥ ᱪᱮᱫ ᱠᱚᱪᱚᱝ ᱦᱟᱸᱜ ᱵᱚᱱ ᱡᱚᱢᱟ᱾ ᱛᱚᱵᱮ ᱦᱮᱸ ᱵᱚᱨᱛᱚᱢᱟᱱ ᱥᱚᱢᱚᱭ ᱨᱮᱫᱚ ᱱᱚᱝᱠᱟ ᱥᱚᱢᱚᱭ ᱦᱮᱡ ᱟᱠᱟᱱᱟ ᱡᱤᱞ ᱦᱟᱹᱠᱩ ᱨᱮᱫᱚ ᱦᱟᱸᱜ ᱡᱟᱹᱥᱛᱤ ᱫᱚ ᱵᱟᱵᱚᱱ ᱛᱟᱦᱮᱱᱟ᱾
ᱟᱪᱪᱷᱟ ᱟᱪᱪᱷᱟ᱾
ᱡᱤᱞ ᱦᱟᱹᱠᱩ ᱠᱷᱚᱱ ᱦᱚᱸ ᱚᱱᱠᱟᱜᱮ ᱢᱤᱫ ᱵᱟᱨ ᱪᱮᱫ ᱠᱚᱪᱚᱝ ᱵᱮᱢᱟᱨ ᱧᱟᱧᱟᱢ ᱠᱟᱱ ᱜᱮᱭᱟ᱾ ᱛᱚ ᱟᱹᱞᱤᱧ ᱫᱚ ᱦᱟᱸᱜ ᱢᱟᱱᱮ ᱫᱩᱞᱤᱧ ᱢᱮᱱᱟ ᱡᱟᱹᱥᱛᱤ ᱜᱟᱱ ᱛᱮᱫᱚ ᱚᱱᱮ ᱱᱤᱡᱮᱨ ᱛᱮᱵᱚᱱ ᱪᱟᱥᱟ ᱯᱷᱚᱞᱢᱩᱞ ᱠᱚ᱾ ᱥᱮ ᱥᱟᱶᱛᱮ ᱚᱱᱟ ᱩᱛᱩ ᱡᱤᱱᱤᱥ ᱠᱚ᱾ ᱛᱤᱱᱟᱹᱜ ᱩᱛᱩ ᱡᱤᱱᱤᱥ ᱢᱮᱱᱟᱜᱼᱟ᱾ ᱛᱚ ᱟᱭᱢᱟ ᱩᱛᱩ ᱡᱤᱱᱤᱥ ᱨᱮᱜᱮ ᱟᱭᱢᱟ ᱫᱷᱟᱨᱟ ᱵᱷᱤᱴᱟᱢᱤᱱ ᱢᱮᱱᱟᱜᱼᱟ ᱛᱚ ᱚᱱᱟ ᱩᱛᱩ ᱡᱤᱱᱤᱥ ᱠᱷᱚᱱ ᱜᱮ ᱢᱚᱸᱡᱽ ᱛᱮᱵᱚᱱ ᱧᱟᱢᱮᱫ ᱠᱟᱱᱟ ᱛᱚ ᱴᱟᱭᱤᱢ ᱴᱩ ᱴᱟᱭᱤᱢ ᱵᱚᱱ ᱡᱚᱢᱟ ᱾ ᱱᱤᱡᱮᱨ ᱛᱮ ᱟᱨᱡᱟᱣ ᱠᱟᱛᱮ ᱚᱠᱟᱴᱟᱜ ᱩᱛᱩ ᱡᱤᱱᱤᱥ ᱚᱱᱟ ᱵᱚᱱ ᱡᱚᱢᱟ ᱫᱟᱠᱟ ᱴᱷᱤᱠ ᱴᱷᱤᱠ ᱵᱚᱱ ᱡᱚᱢ ᱤᱫᱤᱭᱟ ᱾ ᱛᱚ ᱢᱚᱡᱽ ᱵᱚᱱ ᱛᱟᱦᱮᱱᱟ ᱟᱨ ᱱᱤᱨᱟᱢᱤᱥ ᱚᱠᱟᱴᱟᱜ ᱩᱛᱩ ᱡᱤᱱᱤᱥ ᱵᱚᱱ ᱡᱚᱢᱟ ᱵᱟᱝ ᱛᱚ ᱚᱱᱟ ᱫᱚ ᱦᱚᱲᱢᱚ ᱦᱚᱲᱢᱚ ᱦᱚᱸ ᱟᱹᱰᱤ ᱛᱟᱡᱟ ᱜᱮ ᱛᱟᱦᱮᱱ ᱛᱟᱵᱚᱱᱟ ᱾ ᱟᱨ ᱡᱤᱞ ᱦᱟᱹᱠᱩ ᱡᱚᱢ ᱛᱮᱫᱚ ᱛᱷᱚᱲᱟᱜᱟᱱ ᱤᱭᱟᱹ ᱛᱷᱚᱲᱟ ᱞᱚᱫᱷᱚᱨ ᱞᱚᱫᱷᱚᱨ ᱢᱟᱪᱷᱟ ᱚᱱᱠᱟ ᱜᱮ ᱪᱮᱫ ᱠᱚᱪᱚᱝ ᱞᱤᱧ ᱧᱮᱞ ᱵᱟᱲᱟ ᱟᱠᱟᱫ ᱛᱟᱠᱚᱣᱟ ᱾
ᱦᱳᱭ ᱟᱪᱪᱷᱟ ᱟᱨ ᱢᱟᱱᱮ ᱟᱨ ᱱᱮᱛᱟᱨ ᱢᱟ ᱢᱟᱱᱮ ᱯᱳᱞᱴᱨᱤ ᱵᱮᱥᱤᱨ ᱵᱷᱟᱜ ᱾ ᱢᱟᱱᱮ ᱠᱚ ᱪᱟᱞᱟᱜ ᱠᱟᱱᱟ ᱩᱱᱠᱩ ᱠᱚ ᱡᱚᱢᱮᱫ ᱠᱚᱣᱟ ᱦᱚᱲᱠᱩ ᱟᱨ ᱩᱱᱠᱩᱢᱟ ᱵᱷᱮᱠᱥᱤᱱ ᱠᱚ ᱮᱢᱟ ᱠᱚ ᱠᱟᱱᱟ ᱾
ᱦᱳᱭ ᱯᱳᱞᱴᱤ ᱯᱳᱞᱴᱤ ᱡᱚᱢ ᱫᱚ ᱚᱠᱚᱭ ᱠᱚ ᱦᱟᱸᱜ ᱨᱟᱱ ᱠᱚᱠᱚ ᱮᱢᱟ ᱠᱚ ᱠᱟᱱ ᱚᱱᱠᱟᱱ ᱩᱱᱠᱩᱣᱟᱜ ᱡᱤᱞ ᱫᱚ ᱛᱮ ᱡᱚᱢ ᱫᱚ ᱛᱮ ᱢᱚᱴᱷᱮ ᱦᱚᱸ ᱵᱟᱭ ᱢᱚᱱᱮᱜ ᱠᱟᱱᱟ ᱾
ᱦᱚᱸ ᱯᱚᱞᱴᱤ ᱥᱮ ᱦᱟᱹᱠᱩ ᱦᱚᱸ ᱡᱮᱢᱚᱱ ᱠᱚ ᱵᱤᱵᱷᱤᱱᱚ ᱡᱟᱭᱜᱟ ᱨᱮᱠᱚ ᱪᱟᱥᱮᱫ ᱠᱚᱣᱟ ᱟᱨ ᱪᱟᱞᱟᱱ ᱮᱫ ᱠᱚᱣᱟ ᱤᱫᱤ ᱠᱚᱣᱟ ᱠᱚ ᱟᱨ ᱪᱮᱫ ᱠᱚᱪᱚ ᱠᱚ ᱡᱚᱢ ᱦᱚᱪᱚᱭᱮᱫ ᱠᱚᱣᱟ ᱠᱚ ᱾
ᱯᱤᱭᱳᱨ ᱦᱮᱸ ᱯᱤᱭᱳᱨ ᱯᱤᱭᱚᱨ ᱦᱟ ᱦᱟᱹᱠᱩ ᱫᱚ ᱪᱮᱫ ᱞᱮᱠᱟᱵᱮᱱ ᱢᱮᱱᱟ ᱟᱵᱚ ᱚᱱᱟ ᱦᱟᱸᱜ ᱜᱟᱰᱟ ᱨᱮ ᱡᱟᱦᱟᱸ ᱥᱟᱯᱚᱥ ᱢᱤᱫ ᱠᱚᱱᱟ ᱨᱮᱛᱚ ᱰᱚᱵᱷᱟᱜ ᱢᱮᱱᱟᱜᱼᱟ ᱥᱮ ᱚᱱᱠᱟ ᱜᱮ ᱜᱟᱰᱟ ᱜᱮ ᱦᱟᱸᱜ ᱢᱤᱫ ᱠᱚᱱᱟ ᱵᱚᱱ ᱟᱲᱮ ᱠᱮᱫᱟ ᱛᱚ ᱟᱨᱮᱡ ᱜᱚᱡ ᱠᱮᱫ ᱠᱚᱣᱟ ᱵᱚᱱ ᱛᱚ ᱩᱱᱠᱩ ᱦᱟᱹᱠᱩ ᱜᱮ ᱦᱟᱸᱜ ᱢᱟᱱᱮ ᱯᱤᱭᱳᱨ ᱫᱚᱵᱚᱱ ᱧᱟᱢ ᱠᱚᱣᱟ ᱾ ᱟᱨ ᱵᱟᱡᱟᱨ ᱠᱚᱨᱮ ᱦᱟᱸᱜ ᱚᱠᱚᱭ ᱠᱚᱠᱚ ᱪᱟᱥᱮᱫ ᱠᱚᱣᱟ ᱠᱚ ᱥᱮᱠᱚ ᱟᱹᱥᱩᱞᱮᱫ ᱠᱚᱣᱟ ᱛᱚᱵᱮ ᱩᱱᱠᱩ ᱫᱚ ᱦᱟᱸᱜ ᱢᱟᱱᱮ ᱢᱟᱱᱮ ᱟᱵᱮᱱ ᱦᱚᱸ ᱦᱳᱭᱛᱚ ᱵᱟᱵᱮᱱ ᱦᱩᱫᱮᱥ ᱫᱟᱲᱮᱭᱟᱜᱼᱟ ᱡᱟᱦᱟᱸ ᱩᱱᱠᱩ ᱫᱚ ᱯᱤᱭᱚᱨ ᱜᱮᱭᱟ ᱠᱚ ᱢᱮᱱᱛᱮ ᱾ ᱪᱮᱫᱟᱜ ᱥᱮ ᱩᱱᱠᱩ ᱟᱹᱥᱩᱞᱮᱫ ᱠᱚᱣᱟ ᱠᱚ ᱛᱚ ᱟᱹᱥᱩᱞ ᱫᱟᱨᱟᱭ ᱛᱮ ᱦᱚᱭᱛᱳ ᱪᱮᱫ ᱠᱚᱝ ᱦᱟᱸᱜ ᱠᱚ ᱮᱢᱟ ᱠᱚ ᱠᱟᱱ ᱜᱮᱭᱟ ᱨᱟᱱ ᱾ ᱢᱚᱴᱟᱜ ᱞᱟᱹᱜᱤᱫ ᱛᱮ ᱥᱮ ᱥᱟᱥᱛᱷᱚ ᱞᱟᱹᱜᱤᱫ ᱛᱮ ᱱᱚᱣᱟ ᱫᱚ ᱵᱟᱰᱟᱭ ᱠᱟᱛᱷᱟ ᱠᱟᱱ ᱜᱮᱭᱟ ᱾ ᱚᱱᱟᱛᱮ ᱟᱹᱞᱤᱧ ᱫᱚᱞᱤᱧ ᱢᱮᱱᱟ ᱡᱩ ᱫᱩ ᱦᱚᱸ ᱡᱤᱞ ᱦᱟᱹᱠᱩ ᱠᱚᱦᱚᱸ ᱩᱛᱩ ᱠᱟᱛᱮᱫ ᱡᱚᱢ ᱠᱚ ᱠᱷᱟᱱ ᱛᱚᱵᱮ ᱵᱟᱡᱟᱨ ᱨᱮᱱ ᱜᱮ ᱵᱟᱡᱟᱨ ᱨᱮᱱ ᱵᱚᱞᱮ ᱤᱭᱟᱹ ᱜᱟᱰᱟ ᱨᱮᱱ ᱜᱮ ᱥᱮ ᱱᱤᱡᱮᱨᱛᱮ ᱜᱚᱡ ᱠᱟᱛᱮᱜ ᱜᱮ ᱡᱚᱢ ᱫᱚ ᱟᱹᱰᱤ ᱢᱚᱸᱡᱚᱜᱼᱟ ᱾
ᱦᱳᱭ ᱦᱳᱭ ᱦᱳᱭ ᱵᱮᱥᱴ ᱾
ᱟᱨ ᱚᱱᱟ ᱞᱤᱧ ᱢᱮᱱ ᱠᱮᱜ ᱟᱵᱩ ᱴᱚᱞᱟ ᱨᱮᱜᱮ ᱦᱟᱸᱜ ᱢᱟᱱᱮ ᱟᱭᱢᱟ ᱜᱮ ᱯᱤᱭᱳᱨ ᱯᱤᱭᱳᱨ ᱵᱚᱥᱥᱛᱩ ᱵᱚᱱ ᱧᱟᱢᱟ ᱾ ᱡᱮᱞᱮᱠᱟ ᱵᱮᱱ ᱢᱮᱱ ᱟᱠᱟᱫᱟ ᱥᱟᱹᱨᱩ ᱟᱲᱟᱜ ᱠᱚ ᱠᱚᱠᱲᱚ ᱟᱲᱟᱜ ᱠᱚ ᱛᱤᱱᱟᱹᱜ ᱵᱷᱤᱴᱟᱢᱤᱱ ᱡᱟᱛᱤᱭᱚ ᱵᱚᱥᱛᱩ ᱾ ᱟᱨ ᱚᱱᱟ ᱠᱟᱭᱨᱟ ᱵᱟᱦᱟ ᱠᱚ ᱟᱨ ᱢᱤᱫᱴᱮᱱ ᱱᱚᱝ ᱠᱟᱱᱟᱜ ᱩᱛᱩ ᱡᱤᱱᱤᱥ ᱢᱮᱱᱟᱜᱼᱟ ᱦᱚᱳᱭᱛᱳ ᱟᱵᱮᱱ ᱦᱚᱸ ᱵᱟᱰᱟᱭ ᱜᱮᱭᱟ ᱵᱮᱱ ᱥᱮᱵᱮᱱ ᱧᱮᱞ ᱩᱨᱩᱢ ᱠᱟᱜ ᱜᱮᱭᱟ ᱟᱹᱞᱤᱧ ᱞᱤᱧ ᱵᱟᱰᱟᱭ ᱧᱟᱢ ᱠᱟᱫᱟ ᱡᱮ ᱚᱱᱟ ᱦᱮᱸ ᱚᱱᱟ ᱩᱛᱩ ᱡᱤᱱᱤᱥ ᱫᱚ ᱵᱚᱞᱮ ᱠᱟᱱᱟ ᱤᱭᱟᱹ ᱩᱛᱩ ᱡᱤᱱᱤᱥ ᱠᱷᱚᱡ ᱵᱟᱹᱲᱛᱤ ᱨᱟᱱ ᱦᱤᱥᱟᱹᱵ ᱛᱮᱭ ᱠᱟᱹᱢᱤᱭᱟ ᱛᱚᱵᱮ ᱟᱹᱵᱩ ᱫᱚ ᱚᱱᱟ ᱫᱚ ᱩᱛᱩ ᱡᱤᱱᱤᱥ ᱦᱤᱥᱟᱹᱵ ᱛᱮᱜᱮ ᱛᱮᱜᱮ ᱵᱚᱱ ᱡᱚᱢᱟ ᱚᱱᱟ ᱫᱚ ᱠᱟᱱᱟ ᱢᱩᱱᱜᱟᱹ ᱥᱩᱴᱤ ᱾
ᱢᱩᱱᱜᱟᱹ ᱥᱩᱴᱤ ᱵᱟᱝ ᱾
ᱢᱩᱱᱜᱟᱹ ᱥᱩᱴᱤ ᱦᱮᱸ ᱚᱱᱟ ᱫᱚ ᱵᱚᱞᱮ ᱵᱷᱤᱴᱟᱢᱤᱱ ᱥᱤ ᱵᱟᱝ ᱫᱚ ᱪᱮᱫ ᱦᱟᱸᱜ ᱢᱮᱱᱟᱜ ᱛᱚᱵᱮ ᱾ ᱚᱱᱟ ᱵᱷᱤᱴᱟᱢᱤᱱ ᱥᱤ ᱚᱱᱟ ᱨᱟᱱ ᱦᱤᱥᱟᱹᱵᱽ ᱛᱮ ᱚᱱᱟ ᱵᱚᱱ ᱧᱟᱢ ᱫᱟ ᱦᱟᱸᱜ ᱵᱷᱤᱴᱟᱢᱤᱱ ᱢᱤᱫᱴᱮᱡ ᱾ ᱟᱨ ᱩᱛᱩ ᱡᱤᱱᱤᱥ ᱛᱮ ᱦᱤᱥᱟᱹᱵᱽ ᱛᱮᱢᱟᱵᱚᱱ ᱡᱚᱢᱮᱫ ᱠᱟᱱ ᱜᱮᱭᱟ ᱾ ᱟᱨ ᱚᱱᱟ ᱡᱚᱠᱷᱚᱱ ᱵᱟᱞᱮᱜᱮ ᱛᱟᱦᱮᱸᱱᱟ ᱛᱚᱵᱮ ᱟᱹᱰᱤ ᱢᱚᱸᱡᱽ ᱥᱤᱵᱤᱞᱟ ᱾ ᱩᱛᱩ ᱠᱟᱛᱮᱫ ᱵᱷᱟᱡᱟ ᱧᱚᱜ ᱠᱟᱛᱮᱫ
ᱦᱩᱸ ᱾ ᱦᱩᱸ ᱡᱮᱢᱚᱱ ᱵᱷᱤᱴᱟᱢᱤᱱ ᱥᱤ ᱡᱟᱛᱤᱭᱚ ᱚᱱᱟ ᱠᱚ ᱡᱚᱢ ᱞᱮᱠᱷᱟᱱ ᱫᱚ ᱢᱟᱱᱮ ᱢᱟᱱᱮ ᱡᱮᱢᱚᱱ ᱦᱚᱲᱢᱚ ᱨᱮᱭᱟᱜ ᱪᱟᱢᱲᱟ ᱠᱚ ᱢᱟᱱᱮ ᱢᱚᱡᱽ ᱛᱟᱦᱮᱸᱱᱟ ᱥᱮ ᱵᱟᱝ ᱚᱱᱮ, ᱠᱮᱱᱥᱟᱨ ᱩᱱᱟᱹᱜ ᱚᱱᱠᱟ ᱵᱟᱝ ᱧᱟᱢ ᱜᱚᱜ ᱵᱚᱱᱟ᱾
ᱦᱮᱸ ᱚᱱᱠᱟ ᱜᱮ ᱟᱨ ᱠᱟᱭᱨᱟ ᱵᱟᱦᱟ ᱠᱷᱚᱱ ᱟᱨ ᱚᱱᱮ ᱜᱟᱡᱟᱲ ᱨᱮ ᱦᱩᱭᱩᱜ ᱠᱟᱱ ᱡᱮ ᱥᱟᱹᱨᱩ ᱠᱚ ᱦᱮᱸᱫᱮ ᱥᱟᱹᱨᱩ ᱡᱟᱹᱥ ᱛᱤᱜ ᱠᱟᱱ ᱛᱮᱫᱚ ᱟᱹᱰᱤ ᱢᱚᱡᱟ ᱦᱮᱸᱫᱮ ᱥᱟᱹᱨᱩ ᱚᱱᱟ ᱫᱟᱨᱮ ᱛᱮ ᱛᱚ ᱚᱱᱟ ᱢᱟ ᱦᱟᱸᱜ ᱟᱵᱩ ᱢᱟ, ᱟᱹᱜᱩ ᱠᱟᱛᱮᱫ ᱥᱩᱠᱨᱤ ᱵᱚᱱ ᱛᱤᱠᱤ ᱟᱠᱚ ᱠᱟᱱᱟ᱾ ᱛᱚᱵᱮ ᱦᱮᱸ ᱢᱟᱱᱮ ᱩᱝᱠᱩ ᱥᱩᱠᱨᱤ ᱵᱚᱱ ᱛᱮᱠᱮᱣᱟᱠᱚ ᱠᱟᱱᱟ ᱡᱚᱛᱚ ᱠᱷᱚᱱ ᱯᱤᱭᱳᱨ ᱵᱚᱥᱛᱩ ᱩᱝᱠᱩ ᱵᱚᱱ ᱮᱢᱟ ᱠᱚ ᱠᱟᱱᱟ ᱦᱟᱸᱜ᱾
ᱟᱨ ᱵᱟᱝᱠᱷᱟᱱ ᱩᱝᱠᱩ ᱥᱟᱹᱨᱩ ᱡᱚᱢ ᱠᱟᱛᱮᱫ ᱪᱮᱫ ᱞᱮᱠᱟ ᱠᱚ ᱛᱟᱦᱮᱸᱱ ᱠᱟᱱᱟ ᱥᱩᱠᱨᱤ ᱢᱚᱡᱽ, ᱢᱚᱴᱟ ᱦᱚᱸ ᱠᱚ ᱢᱚᱴᱟᱜ ᱠᱟᱱ ᱜᱮᱭᱟ ᱪᱮᱫᱟᱜ ᱥᱮ ᱤᱭᱟᱹ ᱥᱟᱹᱨᱩ ᱨᱮ ᱵᱷᱤᱴᱟᱢᱤᱱ ᱵᱤ ᱢᱮᱱᱟᱜᱼᱟ ᱟᱨ ᱟᱵᱚ ᱦᱚᱸ ᱵᱷᱤᱴᱟᱢᱤᱱ ᱵᱤ ᱚᱠᱟᱴᱟᱜ ᱟᱭᱨᱚᱱ ᱵᱚᱱ ᱢᱮᱛᱟᱜ ᱠᱟᱱᱟ ᱛᱚ ᱚᱱᱟ ᱟᱹᱰᱤ ᱜᱟᱱ ᱜᱮ ᱞᱟᱹᱠᱛᱤ ᱢᱮᱱᱟᱜ ᱛᱟᱵᱚᱱᱟ ᱟᱫᱚ ᱚᱱᱟ ᱠᱚ ᱢᱮᱱᱟ ᱚᱠᱚᱭᱟᱜ ᱪᱚᱝ ᱦᱚᱭᱛᱳ ᱵᱷᱤᱴᱟᱢᱤᱱ ᱵᱤ ᱠᱚᱢ ᱠᱟᱱ ᱛᱟᱭᱟ ᱥᱮ ᱫᱩᱨᱵᱚᱞ ᱠᱟᱱ ᱛᱟᱠᱚᱣᱟ ᱥᱮ ᱦᱤᱢᱜᱞᱳᱵᱤᱱ ᱠᱚᱢ ᱠᱟᱱ ᱛᱟᱠᱚᱣᱟ, ᱛᱚ ᱚᱱᱟ ᱥᱟᱹᱨᱩ ᱠᱚᱵᱚᱱ ᱡᱚᱢᱟ ᱦᱳᱭ ᱠᱟᱭᱨᱟ ᱵᱟᱦᱟ ᱵᱚᱱ ᱡᱚᱢᱟ, ᱚᱱᱟ ᱠᱟᱭᱨᱟ ᱵᱟᱦᱟ ᱨᱮᱦᱚᱸ ᱯᱨᱚᱪᱩᱨ ᱵᱷᱤᱴᱟᱢᱤᱱ ᱵᱤ ᱢᱮᱱᱟᱜᱼᱟ ᱚᱱᱮ ᱚᱝᱠᱟ ᱢᱮᱨᱟᱞ ᱠᱚ, ᱢᱟᱱᱮ ᱱᱚᱣᱟ ᱠᱚ ᱡᱩᱫᱤ ᱱᱤᱭᱚᱢ ᱚᱱᱩᱡᱟᱭᱤ ᱢᱚᱸᱡᱽ ᱛᱮᱵᱚᱱ ᱡᱚᱢ ᱤᱫᱤᱭᱟ ᱵᱟᱝ ᱟᱵᱚ ᱢᱟᱱᱮ ᱰᱟᱠᱛᱚᱨ ᱴᱷᱮᱡ ᱪᱟᱞᱟᱜ ᱨᱮᱭᱟᱜ ᱫᱚᱨᱠᱟᱨ ᱜᱮ ᱵᱟᱝ ᱯᱟᱲᱟᱣ ᱟᱵᱚᱱᱟ᱾
ᱴᱷᱤᱠ ᱴᱷᱤᱠ, ᱟᱨ ᱟᱵᱚ ᱫᱚ ᱢᱟᱱᱮ ᱚᱱᱮ ᱢᱟᱱᱮ ᱵᱟᱡᱟᱨ ᱠᱚ ᱨᱮᱱᱟᱜ ᱵᱚᱱ ᱡᱚᱢ ᱮᱫᱟ ᱵᱟᱹᱲᱛᱤ ᱚᱱᱟ ᱛᱮᱵᱚᱱ ᱨᱩᱣᱟᱹᱜ ᱠᱟᱱᱟ ᱟᱨᱦᱚᱸ, ᱵᱟᱡᱟᱨ ᱠᱚ ᱨᱮᱱᱟᱜ ᱟᱨ ᱵᱷᱟᱡᱟ ᱯᱚᱲᱟ ᱡᱮᱢᱚᱱ ᱵᱚᱱ ᱡᱚᱢᱟ ᱟᱨᱦᱚᱸ ᱮᱠᱫᱚᱢ ᱥᱚᱣᱟ ᱪᱮᱫ ᱠᱚᱪᱚᱝ ᱵᱚᱱ ᱡᱚᱢᱟ, ᱛᱚ ᱚᱱᱟ ᱢᱟ ᱞᱟᱡ ᱨᱮ ᱚᱥᱩᱵᱤᱫᱟᱭ ᱟᱜᱩᱭᱟ᱾
ᱦᱳᱭ᱾ ᱚᱱᱮ ᱚᱝᱠᱟ ᱜᱮ ᱠᱤᱪᱷᱩ ᱠᱤᱪᱷᱩ ᱵᱚᱥᱛᱩ ᱢᱮᱱᱟᱜ-ᱟ ᱵᱟᱡᱟᱨ ᱠᱚᱨ ᱮᱱᱟᱜ ᱥᱚᱵᱽ ᱥᱚᱢᱚᱭ ᱡᱚᱢᱟᱜ ᱵᱚᱥᱛᱩ ᱫᱚ ᱚᱱᱟ ᱫᱚ ᱵᱟᱝ ᱠᱟᱱᱟ ᱦᱟᱸᱜ᱾ ᱥᱚᱢᱚᱭ ᱨᱮ ᱟᱹᱰᱤ ᱦᱚᱴᱟᱛ ᱟᱹᱰᱤ ᱥᱚᱱᱫᱮ
ᱦᱳᱭ᱾
ᱟᱨ ᱡᱮᱞᱮᱠᱟ ᱯᱚᱠᱚᱲᱟ ᱠᱚ ᱪᱮᱫ ᱠᱚ, ᱦᱮᱸ ᱱᱮᱛᱟᱨ ᱢᱟ ᱡᱚᱛᱚ ᱦᱚᱲ ᱠᱚ ᱠᱚ ᱵᱟᱰᱟᱭ ᱠᱟᱱᱟ ᱡᱮᱞᱮᱠᱟ ᱦᱳᱭᱛᱳ ᱯᱚᱠᱚᱲᱟ ᱡᱚᱡᱚᱢ ᱥᱮᱱᱟ ᱠᱮᱫ ᱵᱤᱱᱟ, ᱛᱚ ᱵᱟᱡᱟᱨ ᱨᱮ ᱵᱟᱝ ᱪᱟᱞᱟᱣ ᱠᱟᱛᱮ ᱦᱚᱭᱛᱳ ᱨᱮᱭᱟᱲ ᱫᱤᱱ ᱦᱟᱸᱜ ᱚᱱᱟ ᱠᱚᱵᱤ ᱠᱚ ᱪᱮᱫ ᱠᱚᱪᱚᱝ ᱧᱟᱢᱚᱜ-ᱟ, ᱛᱚ ᱱᱤᱡᱮᱨ ᱛᱮ ᱟᱹᱜᱩ ᱠᱟᱛᱮ ᱢᱚᱡᱽ ᱛᱮ ᱵᱮᱱᱟᱣ ᱠᱟᱛᱮ ᱚᱱᱟ ᱫᱚ ᱚᱲᱟᱜ ᱨᱮᱱ ᱦᱚᱲ ᱥᱩᱢᱩᱝ ᱡᱚᱢ ᱠᱩᱞᱩᱜ-ᱟ ᱟᱨ ᱯᱤᱭᱳᱨ ᱵᱚᱥᱛᱩ ᱜᱮ ᱦᱟᱸᱜ ᱡᱟᱢᱚᱜ-ᱟ᱾ ᱟᱨ ᱠᱚᱵᱤ ᱢᱟ ᱦᱟᱱᱮ ᱨᱮᱭᱟᱲ ᱫᱤᱱ ᱵᱚᱱ ᱧᱟᱢᱮᱫ ᱠᱟᱱ ᱜᱮᱭᱟ᱾
ᱦᱳᱭ᱾
ᱟᱨ ᱚᱱᱮ ᱪᱤᱯᱥ ᱠᱚ ᱪᱮᱫ ᱞᱮᱠᱟ ᱵᱚᱱ ᱡᱚᱢᱮᱫ ᱠᱟᱱ ᱦᱟᱸᱜ ᱟᱵᱚ ᱱᱤᱡᱮᱨ ᱛᱮ ᱵᱮᱱᱟᱣ ᱠᱟᱛᱮᱫ ᱵᱚᱱ ᱡᱚᱢ ᱫᱟᱲᱮᱜ ᱠᱟᱱ ᱜᱮᱭᱟ ᱟᱨᱟᱢ ᱥᱮ᱾ ᱟᱨ ᱱᱤᱡᱮᱨ ᱛᱮ ᱵᱮᱱᱟᱣ ᱠᱟᱛᱮ ᱡᱚᱢ ᱞᱮᱠᱷᱟᱱ ᱡᱮᱞᱮ ᱪᱮᱠᱟ ᱵᱮᱱ ᱢᱮᱱᱟ ᱥᱟᱯᱳᱥ ᱟᱯᱱᱟᱨ ᱦᱚᱸᱢ ᱡᱚᱢᱟ, ᱚᱲᱟᱜ ᱨᱮᱱ ᱦᱚᱲ ᱦᱚᱸ ᱠᱚ ᱡᱚᱢᱮᱫ ᱠᱟᱱ ᱜᱮᱭᱟ ᱡᱚᱛᱚ ᱦᱚᱲ ᱢᱟᱱᱮ, ᱠᱚᱢ ᱠᱷᱚᱨᱚᱪ ᱛᱮ ᱡᱚᱛᱚ ᱦᱚᱲ ᱵᱚᱱ ᱡᱚᱢ ᱮᱫᱟ᱾ ᱟᱨ ᱵᱟᱡᱟᱨ ᱨᱮ ᱠᱷᱟᱡ ᱢᱟ ᱚᱱᱮ ᱠᱚ ᱢᱮᱱᱟ ᱦᱟᱸᱜ ᱦᱚᱭᱛᱳ ᱚᱠᱟᱴᱟᱜ ᱛᱤᱱᱟᱹᱜ ᱜᱟᱱ ᱯᱚᱭᱥᱟ ᱛᱮ ᱪᱚᱝ ᱵᱟᱨ ᱯᱮ ᱦᱚᱲ ᱵᱚᱱ ᱡᱚᱢ ᱠᱩᱞᱟᱹᱜ ᱠᱟᱱᱟ ᱦᱟᱸᱜ ᱚᱱᱮ ᱫᱚᱠᱟᱱ ᱨᱮᱵᱚᱱ ᱮᱢ ᱜᱤᱰᱤ ᱦᱚᱴᱚ ᱠᱟᱫᱟ᱾
ᱦᱩᱸᱻ᱾ ᱟᱪᱪᱷᱟ᱾
ᱟᱪᱪᱷᱟ ᱛᱚᱵᱮ ᱜᱚᱝᱠᱮ ᱦᱮᱸ ᱢᱮᱱᱮᱫ ᱠᱟᱱᱟᱞᱤᱧ ᱫᱟᱠᱟ ᱩᱛᱩ ᱠᱚᱫᱚ ᱵᱮᱱ ᱡᱚᱢ ᱵᱟᱲᱟ ᱠᱮᱫᱟ ᱦᱮᱸ ᱥᱮ?
ᱦᱳᱭ ᱥᱮᱛᱟᱜ ᱵᱮᱞᱟ ᱞᱤᱧ ᱡᱚᱢ ᱞᱮᱫᱟ ᱚᱱᱠᱟ, ᱦᱳᱭ ᱱᱚ ᱵᱟᱡᱮ ᱟᱨ ᱱᱮᱛᱟᱨ ᱫᱚ ᱟᱹᱣᱨᱤ ᱞᱤᱧ ᱡᱚᱢᱟ, ᱠᱟᱹᱢᱤ ᱠᱚ ᱤᱧ ᱪᱟᱞᱟᱣ ᱞᱮᱱᱟ ᱟᱫᱚ ᱞᱤᱧ ᱡᱤᱨᱟᱹᱣ ᱠᱟᱱᱟ ᱾
ᱦᱳᱭ ᱟᱹᱞᱤᱧ ᱟᱹᱣᱨᱤ ᱞᱤᱧ ᱡᱚᱢᱟ ᱟᱫᱚ ᱡᱚᱢ ᱵᱟᱲᱟ ᱠᱟᱛᱮᱫ ᱟᱹᱭᱩᱵ, ᱵᱮᱲᱟᱜᱮ ᱦᱟᱜ ᱠᱷᱮᱛ ᱥᱮᱱ ᱜᱟᱱ ᱪᱟᱞᱟᱣ ᱡᱟᱹᱨᱩᱲᱟ ᱛᱷᱚᱲᱟ ᱠᱟᱹᱢᱤ ᱢᱮᱱᱟᱜ-ᱟ ᱯᱤᱰᱷᱟᱹ ᱟᱲᱮ ᱠᱚᱛᱚ ᱵᱟᱝ, ᱯᱩᱨᱟᱹᱣ ᱵᱟᱲᱟᱣ ᱟᱠᱟᱱᱟ ᱟᱨ ᱵᱚᱨᱛᱚᱢᱟᱱ ᱢᱟ ᱥᱤᱡᱤᱱ ᱠᱟᱱ, ᱛᱟᱵᱚᱱᱟ ᱵᱟᱝ ᱱᱤᱛᱚᱜ ᱡᱩᱫᱤ ᱵᱟᱵᱚᱱ ᱟᱨᱡᱟᱣ ᱡᱚᱝᱟᱱ ᱠᱷᱟᱱ, ᱥᱟᱨᱟ ᱵᱚᱪᱷᱚᱨ ᱨᱮᱭᱟᱜ ᱡᱚᱢ ᱫᱚ ᱚᱠᱟ ᱠᱷᱚᱱ ᱵᱚᱱ ᱧᱟᱢᱟ?
ᱦᱳᱭ ᱦᱳᱭ,